ᱦᱮᱸ ᱡᱚᱦᱟᱨ ᱜᱮ ᱜᱚᱝᱠᱮ ᱥᱟᱹᱜᱩᱱ ᱥᱮᱛᱟᱜ ᱟᱸᱡᱚᱢᱚᱜ ᱠᱟᱱ ᱜᱮᱤᱭᱟᱹ ᱤᱧᱟᱹᱜ ᱨᱚᱲ?
ᱟᱸᱡᱚᱢᱚᱜ ᱠᱟᱱ ᱜᱮᱭᱟ ᱾
ᱟᱪᱪᱷᱟ ᱟᱹᱰᱤ ᱢᱚᱸᱡᱽ ᱛᱚᱵᱮ ᱾ ᱟᱨ ᱛᱚᱵᱮ ᱪᱮᱫ ᱠᱚ ᱪᱮᱠᱟ ᱵᱟᱲᱟ ᱦᱩᱭᱩᱜ ᱠᱟᱱᱟ?
ᱚᱲᱟᱜ ᱠᱚᱨᱮ ᱜᱮ ᱾ ᱚᱲᱟᱜ ᱠᱚᱨᱮᱱᱟᱜ ᱜᱮ ᱠᱟᱹᱢᱤ ᱵᱟᱲᱟ ᱦᱩᱭᱩᱜ ᱠᱟᱱᱟ ᱾ ᱥᱮᱛᱟᱜ ᱥᱮᱛᱟᱜ ᱠᱚᱫᱚ ᱥᱤᱭᱳᱜ ᱡᱚᱲᱟᱣ ᱵᱟᱲᱟ ᱦᱩᱭᱩᱜ ᱠᱟᱱᱟ ᱾ ᱯᱚᱨ ᱞᱟᱹᱜᱤᱫ ᱾
ᱟᱪᱪᱷᱟ ᱮᱨ ᱟᱯᱷᱳᱨ ᱠᱚ ᱮᱦᱚᱵ ᱵᱟᱲᱟ ᱦᱩᱭᱱᱟ ᱟᱯᱮ ᱥᱮᱫ?
ᱮᱦᱚᱵ ᱦᱩᱭ ᱟᱠᱟᱱ ᱜᱮᱭᱟ ᱛᱷᱚᱲᱟ- ᱛᱷᱚᱲᱟ ᱫᱚ ᱾
ᱟᱪᱪᱷᱟ ᱟᱨ ᱟᱢᱫᱚ ᱱᱟᱦᱟᱜ ᱚᱠᱟ ᱵᱮᱝᱜᱚᱞ ᱱᱟᱠᱷᱟ ᱨᱮᱱ ᱜᱮ ᱥᱮ?
ᱤᱧ ᱫᱚ ᱡᱷᱟᱲᱠᱷᱚᱸ ᱯᱚᱱᱚᱛ ᱨᱮᱱ ᱠᱟᱹᱱᱟᱹᱧ ᱡᱟᱢᱛᱟᱲᱟ ᱡᱮᱞᱟ ᱠᱷᱚᱱ ᱾
ᱟᱪᱪᱷᱟ ᱡᱟᱢᱛᱟᱲᱟ ᱡᱮᱞᱟ ᱾ ᱟᱪᱪᱷᱟ ᱤᱧ ᱫᱚ ᱱᱚᱣᱟ ᱡᱷᱟᱲᱠᱷᱚᱸᱰ ᱨᱮᱱ ᱜᱮ ᱯᱟᱹᱠᱩᱲ ᱡᱮᱞᱟ ᱠᱷᱚᱱ ᱜᱮ ᱦᱟᱸᱜ᱾
ᱟᱪᱪᱷᱟ ᱟᱪᱪᱷᱟ ᱾ ᱛᱚ ᱢᱤᱫ ᱢᱤᱫᱴᱟᱝ ᱯᱚᱱᱚᱛ ᱨᱮᱱ ᱠᱟᱱ ᱜᱮᱭᱟᱞᱟᱝ ᱾
ᱦᱩᱸ ᱦᱩᱸ ᱾ ᱛᱚ ᱟᱹᱰᱤ ᱠᱚᱢ ᱡᱷᱟᱲᱠᱷᱚᱸᱰ ᱨᱮᱱ ᱢᱮᱱᱟᱜ ᱵᱚᱱᱟ ᱡᱟᱹᱥᱛᱤ ᱵᱮᱝᱜᱚᱞ ᱨᱮᱱ ᱜᱮ ᱠᱚ ᱧᱟᱢᱚᱜ ᱠᱟᱱᱟ ᱛᱚ ᱾
ᱦᱚᱭ ᱦᱚᱭ ᱾ ᱡᱟᱹᱥᱛᱤ ᱫᱚ ᱵᱮᱝᱜᱚᱞ ᱯᱟᱥᱴᱟ ᱨᱮᱱ ᱜᱮᱠᱚ ᱧᱟᱢᱚᱜ ᱠᱟᱱᱟ ᱟᱵᱚ ᱫᱚ ᱠᱚᱢ ᱧᱚᱜ ᱜᱮ ᱾
ᱦᱩᱸ ᱟᱹᱰᱤ ᱠᱚᱢ ᱮᱠᱴᱤᱵᱷ ᱢᱮᱢᱵᱟᱨ ᱢᱮᱱᱟᱜ ᱵᱚᱱᱟ ᱯᱟᱥᱮᱡ ᱦᱩᱸ ᱾ ᱚᱱᱮ ᱚᱱᱟ ᱠᱟᱱ ᱜᱮᱭᱟ ᱾ ᱟᱨ ᱟᱵᱚ ᱥᱮᱫ ᱨᱮᱱ ᱱᱚᱛᱮᱱ ᱠᱚ ᱯᱟᱥᱮᱡ ᱦᱚᱲ ᱟᱹᱰᱤ ᱥᱤᱠᱪᱷᱤᱛ ᱦᱚᱸ ᱟᱹᱰᱤ ᱠᱚᱢ ᱜᱤᱧ ᱵᱩᱡᱷᱟᱹᱣ ᱧᱟᱢᱮᱫ ᱠᱚᱣᱟ ᱾ ᱱᱚᱣᱟ ᱠᱚ ᱵᱟᱵᱚᱛ ᱛᱮᱦᱚᱸ ᱥᱮ ᱡᱟᱦᱱᱟᱜ ᱨᱮᱜᱤ ᱾
ᱦᱚᱭ ᱦᱚᱭ᱾
ᱟᱫᱚ ᱟᱯᱮ ᱥᱮᱫ ᱫᱟᱜ ᱵᱟᱲᱟ ᱠᱮᱫ ᱜᱮᱭᱟ ᱛᱚᱵᱮ
ᱫᱟᱜ ᱫᱚ ᱞᱟᱦᱟ ᱧᱚᱜ ᱛᱮᱭ ᱫᱟᱜ ᱞᱮᱫᱟ ᱵᱟᱨ ᱯᱮ ᱫᱤᱱ ᱞᱟᱦᱟᱨᱮ ᱛᱚ ᱛᱚ ᱱᱤᱛᱚᱜ ᱫᱚ ᱵᱟᱭ ᱫᱟᱜ ᱟᱠᱟᱫᱟ ᱦᱟᱸᱜ ᱥᱤᱛᱩᱝ ᱫᱚ ᱟᱹᱰᱤ ᱟᱸᱴ ᱥᱤᱛᱩᱝ ᱠᱟᱱᱟ ᱟ ᱟᱯᱮᱥᱮᱫ ᱜᱮ ᱪᱮᱫ ᱞᱮᱠᱟ ᱫᱟᱜ ᱵᱟᱲᱟᱭ ᱫᱟᱭ ᱦᱳᱭ ᱫᱚᱢᱮ ᱜᱮ ᱥᱤᱛᱩᱝ ᱠᱟᱱᱟ ᱥᱤᱛᱩᱝ ᱦᱚᱸ ᱜᱚᱨᱚᱢ ᱦᱚᱸ
ᱱᱚᱛᱮ ᱢᱟ ᱦᱚᱞᱟ ᱢᱟᱫᱷᱮᱨ ᱠᱷᱚᱡ ᱛᱮᱦᱮᱧ ᱦᱚᱸ ᱱᱚᱝᱠᱟ ᱨᱤᱢᱤᱞ ᱠᱟᱫ ᱜᱮᱭᱟ ᱥᱤᱛᱩᱝ ᱫᱚ ᱵᱟᱝ ᱥᱤᱛᱩᱝ ᱠᱟᱱᱟ
ᱟᱪᱪᱷᱟ ᱟᱪᱪᱷᱟ
ᱛᱚ ᱠᱷᱮᱛ ᱠᱚᱦᱚᱸ ᱢᱚᱸᱡᱽ ᱛᱮ ᱵᱟᱝ ᱨᱚᱦᱚᱲ ᱠᱟᱱᱛᱮ ᱥᱤ ᱦᱚᱸ ᱵᱟᱝ ᱜᱟᱱᱚᱜ ᱠᱟᱱᱟ ᱢᱤᱫ ᱫᱤᱱ ᱜᱟᱱ ᱥᱤᱛᱩᱝ ᱞᱮᱠᱷᱟ ᱛᱷᱚᱲᱟ ᱚᱱᱟ ᱛᱟᱭᱱᱚᱢ ᱜᱮ ᱦᱟᱸ ᱥᱤ ᱟᱠ ᱠᱚ ᱦᱩᱭᱩᱜᱼᱟ ᱟᱯᱷᱚᱨ ᱫᱚ ᱟᱫᱚ ᱩᱱᱠᱩ ᱞᱟᱦᱟᱨᱮ ᱫᱟᱜ ᱞᱟᱦᱟ ᱠᱚ ᱟᱯᱷᱚᱨ ᱵᱟᱲᱟ ᱞᱮᱫᱟ ᱩᱱᱠᱩ ᱠᱚ ᱟᱯᱷᱚᱨ ᱠᱟᱫᱟ ᱟᱨ ᱚᱱᱟ ᱛᱟᱭᱱᱚᱢ ᱫᱚ ᱦᱟᱸᱜ ᱵᱟᱠᱚ ᱟᱯᱷᱚᱨ ᱠᱟᱫᱟ ᱠᱷᱮᱛ ᱠᱚ ᱞᱚᱦᱚᱫ ᱵᱟᱲᱟᱭ ᱠᱷᱟᱹᱛᱤᱨ ᱛᱮ
ᱦᱩᱭᱮᱱᱛᱮ ᱵᱟᱝ ᱡᱩᱛᱩᱜ ᱠᱷᱟᱡ ᱫᱚ ᱦᱩᱸ ᱮᱨᱚᱯᱚᱨᱮ ᱵᱟᱝ ᱡᱩᱛᱩᱜᱼᱟ ᱥᱮ ᱞᱚᱥᱚᱱ ᱧᱚᱜ ᱥᱤ ᱧᱟᱢᱚᱜᱼᱟ ᱮ ᱞᱟᱴᱟᱯᱴᱟ ᱧᱚᱜ ᱜᱮᱛᱚ ᱟᱯᱷᱚᱨ ᱠᱚᱨᱮ ᱫᱚ ᱚᱱᱟ ᱫᱚ ᱞᱟᱴᱷᱟ ᱡᱟᱢᱮᱱ ᱜᱮ ᱟᱫᱚ ᱡᱟᱱᱟᱢ ᱨᱮ ᱛᱷᱚᱲᱟ ᱫᱤᱠᱠᱟᱛ ᱦᱩᱭ ᱫᱟᱲᱮᱭᱟᱜᱼᱟ ᱟᱫᱚ ᱚᱱᱟ ᱤᱭᱟᱹᱛᱮ ᱛᱷᱚᱲᱟ ᱦᱟᱣᱮᱫ ᱧᱚᱜ ᱠᱟ ᱠᱟᱛᱮᱫ ᱜᱮ ᱠᱷᱟᱨᱟᱯ ᱦᱩᱭ
ᱟᱫᱚ ᱛᱚᱵᱮ ᱥᱤᱭᱳᱜ ᱠᱚᱫᱚ ᱪᱮᱫ ᱞᱮᱠᱟ ᱛᱮᱜᱮ ᱚᱱᱟ ᱱᱟᱦᱮᱞ ᱛᱮᱜᱮ ᱥᱤᱭᱳᱜ ᱦᱩᱭᱩᱜ ᱠᱟᱱᱟ ᱥᱮ ᱜᱟᱹᱰᱤ ᱠᱚᱛᱮ ᱴᱮᱠᱴᱚᱨ ᱮᱢᱟᱱ ᱠᱚᱛᱮ
ᱦᱩᱸ ᱥᱤᱭᱳᱜ ᱠᱚᱛᱮ ᱱᱤᱛᱚᱜ ᱫᱚ ᱱᱟᱦᱮᱞ ᱛᱮᱜᱮ ᱥᱤ ᱦᱩᱭᱩᱜ ᱠᱟᱱᱟ ᱰᱟᱝᱨᱟ ᱠᱮᱱᱮᱞ ᱛᱮ ᱥᱤ ᱠᱟᱛᱮᱫ ᱜᱤ ᱟᱫᱚ ᱦᱟᱸᱜ ᱧᱮᱞ ᱦᱩᱭᱩᱜ ᱠᱟᱱ ᱜᱮᱭᱟ ᱟᱨᱚ ᱚᱱᱠᱟ ᱰᱟᱝᱨᱟ ᱠᱚ ᱠᱟᱹᱴᱤᱡ ᱧᱚᱜ ᱜᱮᱭᱟ ᱛᱚ ᱴᱨᱟᱠᱴᱟᱨ ᱜᱮ ᱦᱟᱸᱜ ᱞᱟᱜᱟᱣ ᱦᱩᱭᱩᱜᱼᱟ
ᱟᱪᱪᱷᱟ ᱠᱟᱹᱴᱤᱡ ᱢᱟᱹᱴᱤᱡ ᱠᱷᱮᱛ ᱨᱮᱫᱚ ᱱᱟᱸᱜ ᱰᱟᱝᱨᱟ ᱠᱚ ᱞᱟᱜᱟᱣ ᱦᱩᱭᱩᱜᱼᱟ ᱟᱨ ᱞᱟᱹᱴᱩ ᱠᱷᱮᱛ ᱨᱮᱫᱚ ᱤᱭᱟᱹᱛᱮ ᱥᱮ ᱵᱟᱝ ᱴᱨᱟᱠᱴᱚᱨ ᱮᱢᱟᱱ ᱠᱚ ᱟᱨ ᱟᱯᱮ ᱥᱮᱫ ᱫᱚ ᱪᱮᱫ ᱞᱮᱠᱟ ᱚᱱᱛᱮ ᱡᱟᱢᱛᱟᱲᱟ ᱱᱟᱠᱷᱟ ᱠᱷᱮᱛ ᱠᱚ ᱪᱮᱫ ᱞᱮᱠᱟ ᱜᱷᱩᱴᱩ ᱜᱷᱩᱴᱩ ᱢᱚᱛᱞᱚᱵᱽ ᱤᱭᱟᱹ ᱜᱮ ᱢᱮᱱᱟᱜᱼᱟ ᱥᱮ ᱯᱩᱨᱟᱹ ᱯᱞᱮᱱ ᱮᱨᱤᱭᱟ ᱢᱮᱱᱟᱜᱼᱟ
ᱦᱳᱭ ᱟᱞᱮᱥᱮᱫ ᱫᱚ ᱚᱱᱠᱟ ᱢᱤᱫ ᱯᱞᱮᱱ ᱫᱚ ᱵᱟᱹᱱᱩᱜᱼᱟ ᱵᱚᱞᱮ ᱚᱱᱠᱟ ᱱᱟᱞᱟ ᱧᱚᱜ ᱦᱚᱸ ᱢᱮᱱᱟᱜᱼᱟ ᱰᱩᱯᱩ ᱧᱚᱜ ᱦᱚᱸ ᱢᱮᱱᱟᱜᱼᱟ ᱦᱮᱸ ᱡᱚᱛᱚ ᱨᱚᱠᱚᱢ ᱢᱮᱱᱟᱜᱼᱟ ᱵᱚᱞᱮ ᱚᱱᱠᱟ ᱢᱤᱫ ᱯᱮᱞᱮᱱ ᱫᱚ ᱵᱟᱹᱱᱩᱜᱼᱟ ᱚᱱᱟ ᱵᱚᱨᱫᱷᱚᱢᱟᱱ ᱥᱮᱫ ᱞᱮᱠᱟ ᱫᱚ
ᱦᱮᱸ ᱢᱟᱱᱮ ᱟᱹᱰᱤ ᱡᱟᱹᱟᱥᱛᱤ ᱪᱮᱛᱟᱱ ᱞᱟᱛᱟᱨ ᱛᱟᱦᱮᱱ ᱠᱷᱟᱱ ᱚᱱᱟ ᱜᱟᱹᱰᱤ ᱦᱚᱸ ᱵᱟᱝ ᱵᱚᱞᱚᱜᱼᱟ ᱟᱫᱚ ᱚᱱᱟ ᱵᱟᱝ ᱵᱚᱞᱚᱜ ᱠᱷᱟᱹᱛᱤᱨ ᱛᱮ ᱠᱷᱟᱹᱞᱤ ᱱᱟᱦᱮᱞ ᱛᱤᱜᱤ ᱠᱩ ᱥᱤᱭᱟ
ᱦᱳᱭ ᱦᱳᱭ
ᱟᱞᱮᱥᱮᱫ ᱱᱚᱛᱮ ᱟᱭᱢᱟ ᱫᱷᱤᱨᱤ ᱢᱚᱛᱞᱚᱵ ᱢᱮᱱᱟᱜ ᱱᱟᱠᱷᱟ ᱫᱚ ᱢᱮᱱᱟᱜᱼᱟ ᱟᱫᱚ ᱚᱱᱛᱮ ᱫᱷᱤᱨᱤ ᱱᱟᱠᱷᱟ ᱫᱚ ᱜᱟᱹᱰᱤ ᱦᱚᱸ ᱵᱟᱝ ᱵᱚᱞᱚᱜᱼᱟ ᱛᱚᱵᱮ ᱰᱟᱭᱵᱚᱨ ᱦᱚᱸᱠᱚ ᱟᱹᱲᱤᱥᱚᱜᱼᱟ ᱠᱚ ᱮᱱᱛᱮ ᱞᱟ ᱦᱩᱭᱩᱜᱼᱟ ᱪᱮᱠᱟ ᱦᱩᱭᱩᱜᱼᱟ ᱟᱨ
ᱦᱳᱭ ᱦᱳᱭ ᱞᱳᱴᱩ ᱞᱳᱴᱩ ᱵᱟᱝ ᱵᱚᱞᱚ ᱟᱨ ᱠᱟᱹᱴᱤᱡ ᱠᱟᱹᱴᱤᱡ ᱛᱟᱦᱮᱱ ᱠᱷᱟᱱ ᱫᱚ ᱯᱟᱨᱚᱢ ᱜᱮᱭᱟᱭ ᱵᱚᱞᱚᱜ ᱛᱟᱦᱮᱱ ᱜᱮᱭᱟᱭ
ᱦᱩᱸ ᱦᱩᱸ ᱟᱫᱚ ᱚᱱᱟ ᱠᱚᱨᱮ ᱫᱚ ᱚᱱᱟ ᱱᱟᱦᱮᱞ ᱛᱤᱜᱤᱞᱮ ᱥᱤ ᱵᱟᱲᱟᱭᱟ
ᱦᱳᱭ ᱱᱟᱦᱮᱞ ᱛᱮᱦᱚᱸ ᱠᱚ ᱥᱤ ᱛᱟᱦᱮᱱ ᱜᱮᱭᱟ ᱟᱨ ᱴᱮᱠᱴᱟᱨ ᱛᱮᱦᱚᱸ ᱠᱚ ᱥᱤ ᱜᱮᱭᱟ ᱡᱟᱦᱟᱸ ᱴᱷᱮᱱ ᱵᱚᱞᱚᱜ ᱛᱟᱦᱮᱱᱟᱠ ᱴᱩᱜᱤ ᱠᱷᱮᱛ ᱛᱟᱦᱮᱱᱟ ᱛᱚ ᱱᱟᱦᱮᱞ ᱛᱮ ᱵᱟᱠᱚ ᱥᱤᱭᱳᱜ ᱫᱟᱲᱮᱭᱟ ᱚᱱᱟ ᱛᱚ ᱜᱟᱹᱰᱤ ᱠᱚ ᱞᱟᱜᱟᱣ ᱴᱮᱠᱴᱟᱨ ᱜᱟᱹᱰᱤ
ᱱᱤᱛᱟᱨ ᱫᱚᱱ ᱱᱟᱦᱮᱞ ᱫᱚ ᱵᱟᱹᱭ ᱵᱟᱹᱭ ᱛᱮ ᱦᱟᱸᱜ ᱪᱟᱵᱟᱜ ᱠᱟᱱᱟ ᱡᱟᱹᱥᱛᱤᱟᱭᱟᱱ ᱦᱚᱸ ᱦᱚᱲ ᱫᱚ ᱱᱚᱣᱟ ᱴᱮᱠᱴᱚᱨ ᱛᱮᱜᱮ ᱠᱚ ᱥᱤ ᱚᱪᱚᱭᱮᱫᱟ ᱡᱟᱦᱟᱸ ᱞᱮᱠᱟᱱ ᱠᱷᱮᱛ ᱠᱟᱱ ᱜᱮ
ᱦᱳᱭ
ᱟᱨ ᱛᱚᱵᱮ ᱜᱮᱫ ᱠᱚᱫᱚ? ᱥᱮ ᱦᱩᱲᱩ ᱜᱮᱫ ᱠᱚᱫᱚ ᱪᱮᱫ ᱛᱮᱯᱮ ᱤᱭᱟᱹᱭ ᱫᱟ? ᱜᱟᱹᱰᱤ ᱠᱚ ᱛᱮᱜᱮ ᱥᱮ ᱦᱚᱲ ᱢᱚᱛᱞᱚᱵ ᱤᱭᱟᱹ ᱛᱮᱜᱮ᱾
ᱫᱚ ᱦᱚᱲ᱾ ᱦᱚᱲ ᱜᱤᱠᱚ ᱜᱮᱫ ᱛᱟᱦᱮᱱᱟ᱾ ᱚᱱᱠᱟ ᱱᱤᱛᱚᱜ ᱢᱟᱛᱚ ᱟᱞᱮᱥᱮᱫ ᱫᱚ ᱵᱟᱹᱱᱩᱜᱼᱟ ᱚᱱᱟ ᱠᱚᱫᱚ ᱵᱟᱠᱚ ᱟᱹᱜᱩ ᱠᱟᱫᱟ ᱜᱮᱫ ᱢᱮᱥᱤᱱ ᱠᱚᱫᱚ ᱟᱫᱚ ᱦᱚᱲ ᱛᱮᱜᱤ᱾ ᱦᱚᱲ ᱞᱟᱜᱟᱣ ᱠᱟᱛᱮᱜ ᱠᱚ ᱜᱮᱫ ᱚᱪᱚ ᱠᱚᱣᱟ ᱾ ᱥᱮ ᱡᱟᱦᱟᱸᱭ ᱫᱚ ᱟᱯᱱᱟ ᱟᱯᱱᱤ ᱠᱚ ᱜᱮᱫ ᱛᱟᱦᱮᱱᱟ ᱾
ᱟᱪᱪᱷᱟ ᱟᱪᱪᱷᱟ ᱦᱮᱸ ᱱᱚᱛᱮ ᱵᱮᱝᱜᱚᱞ ᱱᱟᱠᱷᱟᱧ ᱧᱮᱞ ᱵᱟᱲᱟ ᱟᱠᱟᱫ ᱠᱚᱣᱟ ᱾ ᱚᱱᱛᱮ ᱠᱚ ᱞᱟᱹᱭᱮᱜ ᱛᱟᱦᱮᱱᱟ ᱵᱚᱞᱮ, ᱜᱮᱫᱟ ᱠᱚ ᱚᱱᱟ ᱜᱟᱹᱰᱤ ᱛᱮᱜᱮ ᱾ ᱟᱨ ᱮᱥᱮ ᱤᱭᱩᱴᱩᱵᱽ ᱵᱷᱤᱰᱭᱳ ᱠᱚᱨᱮ ᱦᱚᱸᱧ ᱧᱮᱞ ᱵᱟᱲᱟ ᱠᱟᱜ ᱜᱮᱭᱟ᱾ ᱚᱱᱟ ᱜᱟᱹᱰᱤ ᱛᱟᱦᱮᱱᱟ ᱜᱮᱫ ᱢᱮᱥᱤᱱ ᱾ ᱟᱨ ᱟᱫᱚᱢ ᱫᱚᱢ ᱛᱤ ᱛᱮᱦᱚᱢ ᱜᱮᱫᱟ ᱾ ᱟᱨ ᱢᱮᱥᱤᱱ ᱵᱚᱞᱮ ᱛᱟᱦᱮᱱᱟ ᱩᱥᱟᱹᱨᱟ ᱜᱮᱫᱚᱜ ᱟᱱᱟ ᱚᱱᱠᱟᱱ ᱾ ᱚᱞᱟ ᱟᱫᱚᱢ ᱥᱮᱫ ᱫᱚ ᱪᱟᱞᱟᱜ ᱠᱟᱱᱟ ᱦᱟᱜ ᱾ ᱟᱨ ᱛᱚᱵᱮ ᱦᱩᱲᱳ ᱫᱟᱞ ᱠᱚᱫᱚ ᱪᱮᱫᱽ ᱞᱮᱠᱟ ᱦᱟᱜ, ᱚᱱᱟ ᱢᱮᱥᱤᱱ ᱛᱮ ᱥᱮ ᱠᱷᱟᱹᱨᱟᱹᱭ ᱨᱮᱜᱮᱯᱮ ᱟᱹᱜᱩᱭᱟ?
ᱫᱟᱞ ᱠᱚᱫᱚ ᱦᱳᱭ ᱚᱱᱟ ᱢᱮᱥᱤᱱ ᱛᱮᱦᱚ ᱫᱟᱞ ᱦᱩᱭᱩᱜ ᱠᱟᱱ ᱜᱮᱭᱟ ᱾ ᱟᱨ ᱫᱷᱤᱨᱤ ᱨᱮᱦᱚᱸ ᱟᱫᱚ ᱟᱞᱮ ᱠᱚᱫᱚ ᱦᱟᱸᱜ ᱫᱷᱤᱨᱤ ᱨᱮᱜᱮᱞᱮ ᱫᱟᱞ ᱦᱟᱛᱟᱲ ᱫᱟ ᱾ ᱢᱮᱥᱤᱱ ᱠᱚᱫᱚ ᱵᱟᱞᱮ ᱠᱤᱨᱤᱧ ᱠᱟᱫᱟ ᱟᱫᱚ ᱦᱚᱲ ᱫᱚ ᱦᱟᱸᱜ ᱡᱟᱫᱟ ᱫᱚ, ᱢᱮᱥᱤᱱ ᱛᱮᱜᱮ ᱠᱚ ᱫᱟᱞ ᱛᱟᱦᱮᱱᱟ ᱾
ᱟᱪᱪᱷᱟ ᱢᱟᱱᱮ ᱫᱷᱤᱨᱤ ᱨᱮ ᱱᱮᱛᱟᱨ ᱦᱚᱸ, ᱚᱱᱛᱮ ᱯᱮ ᱫᱟᱞ ᱜᱮᱭᱟ ᱫᱷᱤᱨᱤ ᱨᱮᱜᱮ?
ᱡᱟᱸᱦᱟᱸᱭ ᱠᱚᱫᱚ ᱠᱚ ᱫᱟᱞ ᱛᱟᱦᱮᱱ ᱜᱮᱭᱟ ᱚᱱᱟ ᱥᱚᱢᱚᱭ ᱨᱮ ᱚᱱᱟ ᱢᱮᱥᱤᱱ ᱠᱚ ᱵᱟᱝᱠᱚ ᱧᱟᱢᱟ ᱡᱟᱸᱦᱟᱭ ᱠᱚ ᱟᱫᱚ, ᱵᱟᱹᱱᱩᱜ ᱛᱟᱠᱚᱣᱟ ᱾ ᱛᱚ ᱩᱱᱠᱩ ᱫᱚ ᱫᱷᱤᱨᱤ ᱨᱮᱜᱮ ᱠᱚ ᱫᱟᱞ ᱦᱟᱛᱟᱲ ᱛᱟᱦᱮᱱᱟ ᱾
ᱟᱪᱪᱷᱟ ᱟᱪᱪᱷᱟ, ᱟᱞᱮ ᱱᱚᱛᱮ ᱟᱞᱮᱥᱮᱫ ᱫᱚ ᱫᱷᱤᱨᱤ ᱨᱮᱫᱚ ᱟᱹᱰᱤ ᱠᱚᱢ ᱢᱟᱛᱨᱚ ᱾ ᱟᱞᱮ ᱟᱹᱛᱩ ᱨᱮᱫᱚ ᱵᱟᱹᱧ ᱧᱮᱞ ᱵᱟᱲᱟ ᱠᱟᱜ ᱠᱚᱣᱟ ᱠᱚ ᱾ ᱚᱱᱠᱟ ᱫᱷᱤᱨᱤ ᱨᱮᱫᱚ, ᱤᱧ ᱢᱟᱢᱟ ᱛᱟᱠᱚ ᱥᱮᱱ ᱦᱟᱱᱛᱮ ᱱᱚᱣᱟ ᱫᱚᱩᱢᱠᱟ ᱱᱟᱠᱷᱟ ᱾ ᱛᱚ ᱚᱱᱛᱮ ᱨᱮᱫᱚ ᱫᱷᱤᱨᱤ ᱨᱮᱠᱚ ᱫᱟᱞᱤᱧ ᱧᱮᱞ ᱵᱟᱲᱟ ᱠᱟᱫ ᱠᱚ ᱛᱟᱦᱮᱸᱱᱟ ᱾ ᱟᱫᱚ ᱱᱮᱛᱟᱨ ᱫᱚ ᱡᱟᱹᱥᱛᱤ, ᱟᱹᱰᱤ ᱠᱚᱢ ᱱᱟ ᱫᱷᱤᱨᱤ ᱫᱟᱞᱦᱚᱸ ᱾ ᱱᱮᱛᱟᱨ ᱫᱚ ᱚᱱᱟ ᱞᱮᱵᱮᱫ ᱢᱮᱥᱤᱱ ᱛᱮᱜᱮ ᱠᱚ ᱫᱟᱞᱟ ᱾ ᱟᱠᱷᱟᱡ ᱫᱚ ᱦᱟᱸᱜ ᱚᱱᱟ ᱱᱮᱛᱟᱨ ᱢᱟ ᱟᱨᱦᱚᱸ, ᱚᱱᱟ ᱴᱮᱠᱴᱚᱨ ᱵᱟᱞᱟ ᱜᱟᱹᱰᱤ ᱨᱮ ᱦᱤᱡᱩᱜ ᱠᱟᱱ ᱾ ᱚᱱᱟᱨᱮ ᱰᱟᱭᱨᱮᱠᱴ ᱵᱷᱚᱨᱟᱣᱛᱟᱢ ᱟᱨ, ᱢᱤᱜ ᱫᱷᱟᱣ ᱨᱮ ᱦᱩᱲᱩ ᱮᱠᱫᱚᱢ ᱩᱰᱩᱝ ᱩᱛᱟᱹᱨᱚᱜᱼᱟ ᱾
ᱦᱳᱭ ᱦᱳᱭ,
ᱛᱚ ᱚᱱᱟ ᱢᱮᱥᱤᱱ ᱞᱟᱹᱴᱩ ᱴᱨᱟᱠᱴᱚᱨ ᱢᱮᱥᱤᱱ ᱟᱫᱚ ᱚᱱᱟᱜᱮ ᱵᱚᱞᱮ ᱟᱫᱚ ᱚᱱᱟ ᱫᱚ, ᱫᱚᱦᱚ ᱡᱚᱜᱟᱣ ᱵᱟᱝ ᱜᱟᱱᱚᱜᱼᱟ ᱾ ᱢᱚᱛᱞᱚᱵ ᱯᱩᱨᱟᱹ ᱜᱮᱡᱮᱨ ᱪᱟᱵᱟ ᱟᱛᱚ ᱚᱱᱟ ᱵᱩᱥᱩᱵ ᱠᱚ ᱾ ᱟᱫᱚ ᱚᱠᱚᱭ ᱠᱚᱨᱮᱱ ᱰᱟᱝᱨᱟ ᱠᱚ, ᱜᱟᱹᱭ ᱠᱚ ᱢᱮᱱᱟᱜ ᱠᱚᱣᱟ ᱟᱫᱚ ᱩᱱᱠᱩ ᱞᱟᱹᱜᱤᱫ ᱫᱚ ᱯᱨᱚᱵᱞᱮᱢ ᱜᱮ ᱾ ᱮᱱᱛᱮᱜ ᱪᱮᱫ ᱠᱚ ᱡᱚᱢ ᱚᱪᱚ ᱠᱚ ᱠᱷᱟᱡ ᱾
ᱦᱳᱭ ᱟᱫᱚ ᱱᱤᱛᱚᱜ ᱫᱚ ᱦᱟᱸᱜ ᱫᱤᱱ ᱫᱤᱱ ᱛᱮᱦᱚ ᱛᱚ, ᱚᱱᱟ ᱫᱷᱤᱨᱤ ᱫᱟᱞ ᱫᱚ ᱦᱟᱸᱜ ᱠᱚᱢ ᱤᱫᱤ ᱜᱮ, ᱱᱤᱛᱚᱜ ᱫᱚ ᱢᱮᱥᱤᱱ ᱩᱰᱩᱠᱚᱜ ᱠᱟᱱᱟ ᱥᱮ ᱩᱥᱟᱹᱨᱟ, ᱠᱟᱹᱢᱤ ᱦᱩᱭ ᱜᱚᱫᱚᱜᱼᱟ ᱟᱫᱚ ᱚᱱᱠᱟᱱᱟᱜ ᱠᱚ ᱠᱚᱨᱟᱣᱭᱮᱜᱼᱟ ᱾
ᱢᱮᱱ ᱫᱟᱲᱮᱼᱟᱢ ᱾ ᱡᱚᱛᱚ ᱪᱷᱮᱛᱨᱚ ᱨᱮᱜᱮ ᱱᱤᱛᱚᱜ ᱫᱚ ᱢᱮᱥᱤᱱ ᱜᱮ, ᱦᱟᱸᱜ ᱡᱟᱦᱟᱱᱟᱜ ᱜᱮ ᱢᱮᱥᱤᱱ,
ᱦᱳᱭ
ᱦᱚᱲ ᱞᱮᱵᱟᱨ ᱜᱮ ᱦᱟᱸᱜ ᱠᱩ ᱠᱚᱢ ᱪᱟᱵᱟᱜᱼᱟ ᱦᱟᱸᱜ, ᱵᱟᱹᱭ ᱵᱟᱹᱭᱛᱮ
ᱦᱳᱭ ᱟᱫᱚ ᱚᱱᱠᱟᱜᱮ ᱟᱫᱚ ᱡᱟᱦᱟᱸᱭ ᱠᱚ ᱚᱱᱟ ᱵᱚᱨᱥᱟ ᱮᱴᱟᱜ ᱠᱟᱹᱢᱤ ᱡᱩᱫᱤ ᱵᱟᱝᱠᱚ ᱪᱮᱫ ᱠᱟᱜᱼᱟ ᱾ ᱵᱟᱰᱟᱭ ᱵᱟᱝ ᱛᱟᱦᱮᱱᱟ ᱛᱚ ᱩᱱᱠᱩ ᱦᱚᱸ ᱪᱤᱠᱟ ᱠᱟᱛᱮ ᱠᱚ ᱟᱥᱩᱞ ᱫᱟᱲᱮᱜ-ᱟ ᱾ ᱠᱟᱹᱣᱰᱤ ᱪᱤᱠᱟ ᱠᱟᱛᱮ ᱠᱚ ᱟᱨᱡᱟᱣ ᱫᱟᱲᱮᱭᱟᱜᱼᱟ ᱾ ᱛᱚ ᱚᱱᱟ ᱦᱚᱸ ᱢᱤᱫᱴᱟᱝ ᱯᱨᱚᱵᱞᱮᱢ ᱦᱩᱭ ᱫᱟᱲᱮᱭᱟᱜᱼᱟ ᱛᱷᱚᱲᱟ ᱾
ᱦᱮᱸ ᱚᱱᱟ ᱯᱨᱚᱨᱚᱵᱽᱞᱮᱢ ᱦᱩᱭ ᱫᱟᱲᱮᱭᱟᱜᱼᱟ ᱮᱱᱛᱮ, ᱡᱟᱹᱥᱛᱤ ᱢᱚᱛᱞᱚᱵ ᱟᱵᱚ ᱦᱚᱲ ᱠᱷᱟᱥ ᱠᱟᱨ ᱫᱚ ᱢᱚᱛᱞᱚᱵ ᱞᱮᱵᱟᱨ ᱵᱷᱚᱨᱥᱟ ᱦᱚᱲ ᱜᱮ ᱢᱮᱱᱟᱜ ᱠᱚᱣᱟ ᱾ ᱡᱟᱦᱟᱱᱟᱜ ᱵᱚᱞᱮ ᱢᱚᱡᱽᱫᱩᱨᱤ ᱠᱟᱛᱮᱜ ᱾ ᱠᱟᱢᱟᱣ ᱞᱟᱹᱜᱤᱫ ᱥᱮ ᱟᱨᱡᱟᱣ ᱞᱟᱹᱜᱤᱫ ᱾ ᱟᱨ ᱡᱩᱫᱤ ᱱᱚᱝᱠᱟ ᱡᱟᱹᱥᱛᱤ ᱢᱮᱥᱤᱱ ᱛᱮᱜᱮ ᱠᱚ ᱫᱟᱞ ᱚᱪᱚᱭᱟ, ᱥᱮ ᱡᱟᱦᱟᱱᱟᱜ ᱚᱱᱠᱟ ᱡᱟᱦᱟᱱᱟᱜ ᱜᱮ ᱠᱟᱹᱢᱤ ᱢᱮᱥᱤᱱ ᱛᱮ ᱦᱩᱭᱩᱜᱼᱟ ᱛᱚᱵᱮ, ᱟᱨᱡᱟᱣ ᱯᱚᱭᱥᱟ ᱟᱨᱡᱟᱣ ᱞᱟᱹᱜᱤᱫ ᱚᱱᱠᱟ ᱡᱟᱦᱟᱱᱟᱜ ᱠᱟᱹᱢᱤ ᱵᱟᱵᱚᱱ ᱧᱟᱢᱟ ᱾
ᱦᱳᱭ
ᱛᱚ ᱱᱚᱣᱟ ᱨᱮᱫᱚ ᱱᱚᱣᱟ ᱜᱮ ᱪᱤᱡ ᱡᱟᱹᱨᱩᱲ ᱠᱟᱱᱟ ᱾ ᱡᱮ ᱢᱚᱛᱞᱚᱵ ᱱᱤᱛᱚᱜ ᱢᱮᱥᱤᱱ ᱠᱚ ᱦᱤᱡᱩᱜᱼᱟ ᱛ ᱚᱱᱟ ᱦᱤᱥᱟᱹᱵᱽ ᱜᱮ ᱟᱵᱚ ᱦᱚᱸ ᱥᱠᱤᱞᱥ ᱵᱩᱱ ᱵᱟᱲᱦᱟᱣ ᱛᱟᱵᱩᱱ, ᱡᱮᱞᱮᱠᱟ ᱯᱟᱲᱦᱟᱜ ᱵᱩᱱ ᱥᱮ ᱱᱟᱶᱟ ᱱᱟᱣᱟ ᱡᱤᱱᱤᱥ ᱵᱚᱱ ᱪᱮᱫ ᱢᱟ ᱾ ᱡᱮᱢᱚᱱ ᱱᱚᱝᱠᱟᱱ ᱠᱟᱹᱢᱤ ᱵᱚᱱ ᱧᱟᱢ ᱢᱟ᱾
ᱦᱳᱭ ᱦᱳᱭ᱾ ᱱᱤᱛᱚᱝ ᱪᱮᱫ ᱞᱮᱠᱟ ᱡᱟᱦᱟᱸᱴᱟᱜ ᱠᱟᱹᱢᱤ ᱡᱟᱦᱟᱸᱴᱟᱜ ᱪᱮᱫ ᱞᱮᱠᱟᱱᱟᱜ ᱵᱮᱵᱷᱟᱨᱚᱜ ᱠᱟᱱᱟ ᱛᱚ ᱚᱱᱠᱟᱱᱟᱜ ᱜᱮ ᱥᱠᱤᱞ ᱠᱟᱹᱢᱤ ᱵᱚᱱ ᱪᱮᱫᱟ ᱛᱚᱵᱮ ᱠᱟᱹᱢᱤ ᱵᱚᱱ ᱧᱟᱢ ᱫᱟᱲᱮᱭᱟᱜᱼᱟ᱾ ᱟᱨ ᱱᱚᱝᱠᱟ ᱫᱚ ᱦᱳᱭ
ᱛᱚᱵᱮ ᱚᱱᱛᱮᱱ ᱠᱚ ᱟᱯᱮᱥᱮᱫ ᱪᱮᱫ ᱞᱮᱠᱟ ᱯᱟᱲᱦᱟᱜ ᱞᱮᱠᱷᱟ ᱠᱚ ᱢᱚᱛᱞᱚᱵ ᱟᱹᱛᱩ ᱰᱤᱦᱟᱹᱛ ᱨᱮ ᱛᱤᱱᱟᱹᱜ ᱡᱟᱹᱥᱛᱤ ᱠᱚ ᱯᱟᱲᱦᱟᱜ ᱠᱟᱱᱟ ᱥᱮ ᱵᱟᱠᱚ ᱯᱟᱲᱦᱟᱜ ᱠᱟᱱᱟ᱾
ᱯᱟᱲᱦᱟᱣ ᱠᱚᱫᱚ ᱯᱟᱲᱦᱟᱣ ᱫᱚᱠᱚ ᱯᱟᱲᱦᱟᱜ ᱠᱟᱱ ᱜᱮᱭᱟ ᱮᱱᱠᱷᱟᱱ ᱢᱮᱴᱨᱤᱠ ᱫᱷᱟᱨᱤᱡ ᱠᱚ ᱯᱟᱲᱦᱟᱜ ᱠᱟᱱᱟ ᱛᱚ ᱟᱨᱠᱚ ᱵᱟᱹᱜᱤ ᱧᱚᱜ ᱮᱫᱟ ᱟᱨ ᱠᱟᱹᱢᱤ ᱠᱚ ᱪᱟᱟᱞᱟᱜ ᱠᱟᱱᱟ ᱵᱟᱨᱦᱨᱮ ᱫᱤᱥᱚᱢ ᱛᱮᱠᱚ
ᱟᱪᱪᱷᱟ ᱟᱪᱪᱷᱟ ᱢᱟᱱᱮ ᱵᱟᱦᱨᱮ ᱠᱟᱹᱢᱤ ᱠᱮᱨᱟᱞ ᱩᱱᱠᱷᱩ ᱛᱟᱹᱟᱢᱤᱞᱱᱟᱲᱩ ᱢᱚᱛᱞᱚᱵ ᱮᱴᱟᱜ ᱨᱟᱡᱽ ᱠᱚ ᱥᱮ ᱵᱟᱝ,
ᱦᱳᱭ ᱦᱳᱭ
ᱱᱚᱛᱮ ᱦᱚᱸ ᱟᱞᱮᱥᱮᱫ ᱦᱚᱸ ᱚᱱᱠᱟ ᱫᱷᱟᱨᱟᱜ ᱜᱮ ᱢᱚᱛᱞᱚᱵ ᱟᱹᱰᱤ ᱠᱚᱢ ᱠᱚ ᱯᱟᱲᱦᱟᱜ ᱠᱟᱱᱟ ᱾ ᱫᱚᱥᱚᱠ ᱫᱷᱟᱹᱨᱡ ᱢᱟᱛᱨᱚ ᱟᱫᱚᱢ ᱠᱚ ᱢᱟ ᱫᱚᱥ ᱠᱮᱞᱟᱥ ᱦᱚᱸ ᱵᱟᱠᱚ ᱯᱩᱨᱟᱹᱣ ᱠᱟᱜᱼᱟ ᱟᱨ ᱮᱥᱮ ᱠᱚ ᱵᱷᱟᱜᱟᱜ ᱠᱟᱱᱟ᱾ ᱟᱹᱰᱤ ᱠᱚᱢ ᱜᱮ ᱢᱚᱛᱞᱚᱵ ᱟᱞᱮ ᱟᱹᱛᱩ ᱨᱮᱱᱟᱜ ᱤᱧ ᱢᱮᱱᱠᱟᱜ ᱢᱟ ᱚᱱᱠᱟ ᱜᱨᱮᱡᱩᱭᱮᱥᱚᱱ ᱣᱟᱞᱟ ᱢᱟ ᱢᱤᱫᱴᱮᱱ ᱦᱚᱲ ᱦᱚᱸ ᱵᱟᱢ ᱧᱟᱢᱮᱭᱟ ᱛᱚᱵᱮ ᱟᱹᱰᱤ ᱢᱩᱥᱠᱤᱞ ᱨᱮᱱᱟᱜ ᱠᱟᱛᱷᱟ ᱠᱟᱱᱟ᱾
ᱦᱳᱭ ᱦᱳᱭ ᱦᱳᱭ ᱚᱱᱟ
ᱤᱱᱟᱹᱜ ᱚᱱᱟ ᱠᱩᱠᱢᱩ ᱵᱟᱠᱚ ᱧᱮᱞ ᱠᱟᱫᱟ ᱥᱮ ᱤᱱᱟᱹᱜ ᱦᱩᱫᱤᱥ ᱥᱮᱢ ᱢᱮᱱ ᱫᱟᱲᱮᱭᱟᱜᱼᱟ ᱮᱣᱮᱨᱱᱮᱥ ᱵᱟᱹᱱᱩᱜᱼᱟ ᱡᱮ ᱢᱟᱱᱮ ᱯᱟᱲᱦᱟᱣ ᱠᱟᱛᱮᱫ ᱥᱮ ᱡᱟᱦᱟᱱᱟᱜ ᱵᱤᱭᱮ ᱮᱢ ᱮ ᱥᱮ ᱡᱟᱦᱟᱱᱟᱜ ᱚᱱᱠᱟ ᱵᱤ ᱵᱤᱹᱮ, ᱮᱢᱹᱮ ᱥᱮ ᱡᱟᱦᱟᱱᱟᱜ ᱚᱱᱠᱟ ᱜᱨᱮᱡᱩᱭᱮᱥᱚᱱ ᱠᱚᱢ ᱠᱚᱨᱟᱣ ᱞᱮᱠᱷᱟᱡ ᱪᱮᱫ ᱠᱚᱢ ᱪᱤᱠᱟᱹ ᱫᱟᱲᱮᱭᱟᱜᱼᱟ ᱵᱟᱢ ᱪᱤᱠᱟ ᱫᱟᱲᱮᱭᱟᱜᱼᱟ
ᱦᱳᱭ ᱟᱫᱚ ᱵᱟᱝ ᱫᱚ ᱪᱤᱱᱛᱟᱹ ᱠᱟᱛᱮᱫ ᱠᱚ ᱵᱟᱹᱜᱤᱭ ᱛᱟᱦᱮᱱ ᱛᱮ ᱪᱮᱫ ᱞᱮᱠᱟ ᱚᱲᱟᱜ ᱨᱮ ᱵᱮᱵᱚᱥᱛᱟ ᱡᱮᱞᱮᱠᱟ ᱡᱚᱢ ᱧᱩ ᱠᱚ ᱠᱩᱲᱟᱹᱜ ᱠᱟᱱᱟ ᱥᱮ ᱵᱟᱝ ᱠᱩᱲᱟᱹᱜ ᱠᱟᱱᱟ ᱥᱮ ᱚᱱᱟ ᱞᱮᱠᱟ ᱵᱟᱹᱜᱤᱭᱮᱫᱟ ᱥᱮ ᱪᱮᱫ ᱞᱮᱠᱟ ᱮᱱ ᱠᱚ ᱵᱟᱹᱜᱤ
ᱦᱮᱸ ᱦᱮᱸ᱾ ᱦᱮᱸ ᱚᱱᱟ ᱦᱚᱸ ᱢᱤᱫᱴᱮᱱ ᱠᱟᱨᱚᱱ ᱠᱟᱱᱟ ᱡᱮ ᱟᱵᱤᱱᱟᱜ ᱠᱷᱚᱨᱪᱟ ᱞᱟᱜᱟᱜᱼᱟ ᱛᱷᱚ ᱟᱫᱚ ᱚᱱᱟ ᱠᱷᱟᱹᱛᱤᱨ ᱛᱮᱦᱚᱸ ᱟᱨ ᱫᱚᱥᱟᱨ ᱫᱚ ᱢᱚᱛᱞᱚᱵ ᱮᱣᱮᱨᱱᱮᱥ ᱦᱚᱸ ᱵᱟᱠᱚ ᱵᱟᱲᱟᱭᱟ ᱡᱮ ᱢᱟᱱᱮ ᱟᱫᱚᱢ ᱠᱚᱫᱚ ᱱᱚᱣᱟ ᱠᱚ ᱦᱩᱫᱤᱥᱟ ᱡᱮ ᱢᱟᱱᱮ ᱡᱟᱦᱟᱸᱭ ᱢᱟᱱᱮ ᱫᱚᱥ ᱠᱞᱟᱥ ᱯᱟᱲᱦᱟᱣᱱᱟ ᱟᱫᱚ ᱩᱱᱤ ᱮᱴᱟᱜ ᱦᱚᱲᱮ ᱢᱮᱱᱟ ᱟᱨᱮ ᱩᱱᱤ ᱫᱚᱥ ᱠᱞᱟᱥᱮ ᱯᱟᱲᱦᱟᱣ ᱠᱮᱫᱟᱭ ᱮᱱᱦᱚᱸ ᱢᱚᱛᱞᱚᱵ ᱡᱟᱦᱱᱟᱜ ᱱᱚᱩᱠᱨᱤ ᱮᱱᱦᱚ ᱢᱚᱛᱞᱚᱵ ᱡᱟᱦᱟᱱᱟᱜ ᱱᱚᱠᱨᱤ ᱵᱟᱭ ᱧᱟᱢ ᱠᱮᱫᱟ ᱥᱮ ᱪᱤᱠᱟ ᱠᱮᱫᱟᱭ ᱟᱫᱚ ᱚᱱᱟ ᱠᱷᱟᱹᱛᱤᱨ ᱛᱮ ᱞᱟᱦᱟ ᱥᱮᱫ ᱢᱚᱛᱚᱞᱵ ᱯᱟᱲᱦᱟᱣ ᱵᱟᱠᱚ ᱯᱟᱲᱦᱟᱜᱼᱟ ᱥᱮ ᱪᱮᱫ ᱠᱚ ᱪᱚᱝ ᱚᱱᱠᱟ
ᱟᱫᱚ ᱩᱱᱠᱩ ᱦᱩᱫᱤᱥ ᱡᱟᱹᱨᱩᱲ ᱠᱟᱱᱟ ᱵᱚᱞᱮ ᱠᱷᱟᱹᱞᱤ ᱫᱚᱥ ᱠᱮᱞᱟᱥ ᱥᱮ ᱵᱟᱨᱚ ᱠᱞᱟᱥ ᱯᱟᱲᱦᱟᱣ ᱛᱮᱫᱚ ᱱᱚᱠᱨᱤ ᱫᱚ ᱵᱮᱥ ᱛᱮ ᱫᱚ ᱵᱟᱢ ᱧᱟᱢᱟ᱾ ᱯᱩᱨᱟᱹ ᱯᱟᱲᱦᱟᱜ ᱦᱩᱭᱩᱜ ᱛᱟᱢᱟ ᱠᱚᱢᱯᱤᱴᱤᱥᱮᱱ ᱨᱮ ᱫᱩᱲᱩᱵ ᱦᱩᱭᱩᱜ ᱛᱟᱢᱟ᱾ ᱫᱟᱲᱮᱜ ᱦᱩᱭᱩᱜ ᱛᱟᱢᱟ ᱛᱚᱵᱮᱜᱮ᱾ ᱢᱮᱦᱱᱚᱛ ᱞᱮᱠᱷᱟᱱ ᱫᱚᱢ ᱧᱟᱢ ᱫᱟᱲᱮᱜ ᱜᱮᱭᱟ ᱟᱫᱚ ᱚᱱᱟ ᱠᱚ ᱵᱟᱨᱮᱛᱮ ᱯᱟᱥᱮᱡ ᱵᱟᱠᱚ ᱵᱟᱲᱟᱭ ᱠᱷᱟᱹᱛᱤᱨ ᱛᱮᱦᱟᱸᱜ ᱛᱷᱚᱲᱟ ᱞᱟᱦᱟ ᱨᱮᱜᱮ ᱠᱚ ᱦᱟᱨ ᱠᱚ ᱢᱟᱱᱟᱣᱟ᱾
ᱦᱩᱭ ᱟᱫᱚ ᱚᱱᱟ ᱠᱚᱫᱚ ᱮᱱᱛᱮᱫ ᱵᱟᱰᱟᱭ ᱞᱟᱹᱠᱛᱤ ᱠᱟᱱᱟ ᱡᱮᱞᱮᱠᱟ ᱤᱱᱟᱹᱜ ᱛᱮ ᱫᱚ ᱵᱟᱝ ᱦᱩᱭ ᱦᱚᱫᱚᱜᱼᱟ᱾ ᱡᱟᱹᱥᱛᱤ ᱧᱚᱜ ᱵᱟᱢ ᱯᱟᱲᱦᱟᱣ ᱞᱮᱠᱷᱟᱱ ᱫᱚ ᱰᱤᱜᱽᱨᱤ ᱥᱟᱶᱛᱮ ᱥᱠᱤᱞ ᱦᱚᱸ ᱵᱟᱝ ᱛᱟᱦᱮᱱ ᱠᱷᱟᱱ ᱫᱚ ᱮᱱᱛᱮᱫ ᱵᱟᱝ ᱧᱟᱢ ᱜᱚᱫᱜᱼᱟ ᱤᱱᱟᱹᱜ ᱩᱥᱟᱹᱨᱟ ᱫᱚ᱾ ᱛᱚ ᱢᱮᱦᱱᱮᱫ ᱡᱟᱹᱨᱤᱜᱮ ᱛᱟᱦᱮᱱ ᱠᱷᱟᱡ ᱫᱚ ᱧᱟᱢ ᱨᱮᱭᱟᱜ ᱪᱟᱱᱥ ᱦᱩᱭ ᱫᱟᱲᱮᱭᱟᱜᱼᱟ᱾
ᱚᱠᱟ ᱞᱮᱠᱟ? ᱦᱮᱸ ᱚᱱᱮ ᱚᱱᱟ ᱠᱟᱱ ᱜᱮᱭᱟ᱾ ᱱᱮᱛᱟᱨ ᱢᱟ ᱟᱹᱰᱤ ᱡᱟᱹᱥᱛᱤ ᱯᱟᱲᱦᱟᱣ ᱠᱟᱛᱮ ᱦᱚᱸ ᱢᱚᱛᱞᱚᱵ ᱮᱥᱮ ᱫᱚ ᱱᱩᱠᱨᱤ ᱫᱚ ᱵᱟᱝ ᱧᱟᱢᱚᱜᱼᱟ ᱰᱟᱭᱨᱮᱠᱴ ᱫᱚ ᱡᱟᱦᱟᱸᱭ ᱵᱟᱭ ᱮᱢᱟᱢᱟ ᱢᱟᱱᱮᱢ ᱵᱤᱹᱮ ᱠᱮᱫᱟᱢ ᱥᱮ ᱮᱢᱹᱮ ᱠᱮᱫᱟᱢ ᱵᱤᱹᱮᱰ ᱠᱮᱫᱟᱢ ᱡᱟᱦᱟᱱᱟᱜ ᱜᱮᱢ ᱪᱮᱠᱟ ᱠᱮᱫᱟ ᱟᱫᱚ ᱟᱢᱴᱷᱮᱫ ᱫᱚ ᱵᱟᱭ ᱚᱱᱟ ᱱᱚᱠᱨᱤ ᱮᱢ ᱞᱟᱹᱜᱤᱫ ᱫᱚ ᱵᱟᱭ ᱦᱤᱡᱩᱜᱼᱟ ᱦᱚᱲ ᱫᱚ ᱟᱢ ᱥᱮᱸᱫᱽᱨᱟ ᱦᱩᱭᱩᱜ ᱛᱟᱢᱟ ᱱᱚᱠᱨᱤ ᱟᱢ ᱞᱟᱹᱭ ᱦᱳᱭᱳᱜ ᱛ ᱢᱟ ᱵᱚᱞᱮ ᱱᱚᱣᱟᱧ ᱫᱟᱲᱮᱭᱟᱜᱼᱟ ᱥᱮ ᱱᱚᱣᱟᱧ ᱪᱮᱠᱟᱹᱣ ᱟᱠᱟᱫᱟ ᱚᱱᱮ ᱚᱱᱠᱟ ᱠᱟᱱᱟ ᱫᱚ
ᱦᱳᱭ ᱦᱳᱭ ᱚᱱᱠᱟ ᱠᱟᱭ ᱠᱟᱱ ᱜᱮᱭᱟ ᱧᱮᱞ ᱦᱩᱭᱩᱜᱼᱟ ᱟᱯᱱᱟᱨ ᱛᱮ ᱪᱮᱫ ᱞᱮᱠᱟ ᱱᱚᱣᱟ ᱨᱮᱭᱟᱜ ᱩᱰᱩᱝᱚᱜ ᱠᱟᱱᱟ ᱠᱟᱹᱢᱤ ᱱᱟᱣᱟ ᱨᱮᱭᱟᱜ ᱚᱠᱟᱴᱟᱜ ᱠᱟᱹᱢᱤ ᱨᱮ ᱟᱢ ᱡᱚᱜᱮᱭᱟᱛᱛᱚ ᱢᱮᱱᱟᱢᱟ ᱛᱚ ᱚᱱᱟ ᱞᱮᱠᱟ ᱞᱮᱠᱟ ᱛᱮᱜᱮ ᱧᱮᱞ ᱦᱩᱭᱩᱜᱼᱟ ᱟᱨ ᱯᱮᱨᱮᱡ ᱚᱱᱟᱨᱮ ᱠᱟᱹᱢᱤ ᱞᱮᱠᱟ ᱢᱮᱦᱱᱚᱛ ᱦᱩᱭᱩᱜᱼᱟ
ᱮᱠᱷᱟᱱ ᱱᱮᱛᱟᱨ ᱡᱩᱜᱽ ᱨᱮᱫ ᱢᱮᱱ ᱫᱟᱲᱮᱭᱟᱜᱼᱟ ᱢᱮᱦᱱᱚᱛ ᱚᱠᱚᱭ ᱦᱚᱲ ᱢᱮᱦᱱᱚᱛᱟᱭ ᱩᱱᱤᱜᱮᱭ ᱧᱟᱢᱟ ᱟᱨ ᱵᱟᱢ ᱢᱮᱦᱱᱚᱛ ᱠᱷᱟᱡ ᱫᱚ ᱪᱮᱫ ᱦᱚᱸ ᱵᱟᱢ ᱧᱟᱢᱟ ᱢᱮᱦᱱᱚᱫ ᱫᱚ ᱢᱚᱛᱞᱚᱵ ᱡᱚᱛᱚ ᱨᱮᱜᱮ ᱡᱟᱹᱨᱩᱲ ᱢᱮᱱᱟᱜᱼᱟ ᱡᱟᱦᱟᱸᱱᱟᱜ ᱮᱢ ᱠᱟᱹᱢᱤᱭᱮᱫᱟ ᱚᱱᱟ ᱨᱮᱦᱚᱸ ᱢᱮᱦᱱᱚᱛ ᱞᱟᱜᱟᱜ ᱠᱟᱱ ᱜᱮᱭᱟ᱾ ᱟᱫᱚ ᱯᱟᱲᱦᱟᱜ ᱨᱮᱦᱚᱸ ᱞᱟᱜᱟᱜ ᱜᱮᱭᱟ ᱛᱚ᱾ ᱟᱢᱮᱢ ᱢᱮᱱᱟ ᱵᱚᱞᱮ ᱯᱟᱲᱦᱟᱜᱼᱟᱧ ᱠᱷᱟᱹᱞᱤᱧ ᱯᱟᱲᱦᱟᱣ ᱞᱮᱱᱠᱷᱟᱱ ᱜᱮ ᱱᱚᱠᱨᱤᱧ ᱧᱟᱢᱟ ᱚᱱᱠᱟ ᱫᱚ ᱵᱟᱝ ᱠᱟᱱᱟ᱾
ᱦᱳᱭ ᱦᱳᱭ ᱦᱮᱸ ᱢᱟ ᱜᱚᱝᱠᱮ ᱛᱟᱦᱚᱞᱮ ᱛᱚᱵᱮ ᱤᱱᱠᱟ ᱜᱮ ᱚᱠᱛᱚ ᱦᱩᱭ
ᱟᱪᱪᱷᱟ ᱟᱪᱪᱷᱟ ᱴᱷᱤᱠ ᱜᱮᱭᱟ ᱱᱚᱣᱟ ᱥᱚᱢᱚᱭ ᱦᱚᱸ ᱦᱩᱭ ᱮᱱ ᱛᱟᱞᱟᱝᱟ ᱴᱷᱤᱠ ᱜᱮᱭᱟ ᱛᱚᱵᱮ ᱤᱧ ᱥᱮᱫ ᱠᱷᱚᱱ ᱟᱭᱢᱟ ᱥᱟᱨᱦᱟᱣ ᱟᱨ ᱡᱚᱦᱟᱨ
ᱡᱚᱦᱟᱨ ᱜᱮ